ᱦᱮᱞᱳ
ᱦᱮᱞᱳ
ᱦᱮᱞᱳ
ᱦᱮᱸ ᱟᱭᱱᱟᱢ
ᱦᱮᱸ ᱜᱚᱝᱠᱮ ᱟᱸᱡᱚᱢᱚᱜ ᱠᱟᱱ ᱜᱮᱭᱟ
ᱪᱮᱫ ᱮᱢ ᱪᱮᱠᱟᱭᱮᱫᱟ᱾
ᱱᱚᱦᱚᱭ ᱛᱚ ᱦᱟᱸᱜ ᱤᱧ ᱱᱚᱜᱼᱚ ᱜᱚᱰᱟ ᱠᱷᱚᱡ ᱤᱧ ᱨᱟᱠᱟᱵ ᱱᱟᱦᱟᱜ ᱱᱤᱛᱟᱜ ᱦᱟᱸᱜ ᱠᱷᱮᱞ ᱠᱟᱛᱮᱫ
ᱚᱸ
ᱟᱢᱜᱮ ᱦᱟᱸᱜ ᱪᱮᱜ ᱮᱢ ᱪᱤᱠᱟᱹᱭᱮᱜ ᱠᱟᱱᱟ᱾
ᱦᱳᱭ ᱤᱧ ᱦᱚᱸ ᱱᱤᱛᱚᱜ ᱤᱧ ᱛᱩᱯᱩ ᱵᱟᱲᱟᱭᱮᱱᱟ
ᱟᱪᱪᱷᱟ
ᱯᱟᱭᱨᱟ ᱵᱟᱲᱟ ᱦᱩᱭᱱᱟ ᱱᱤᱛᱚᱜ ᱜᱤ ᱦᱮᱸ ᱦᱮᱸ
ᱛᱚ ᱜᱚᱝᱠᱮ ᱟᱯᱮ ᱥᱮᱫ ᱫᱚ ᱫᱟᱜ ᱫᱟᱜ ᱡᱟᱹᱲᱤ ᱠᱚᱫᱚ ᱪᱤᱞᱤᱭᱮᱜ ᱠᱟᱱᱟ ᱥᱮ ᱵᱟᱝ?
ᱵᱟᱭ ᱫᱟᱜ ᱫᱟ ᱟᱫᱚ ᱜᱚᱨᱚᱢ ᱠᱟᱱᱟ
ᱟᱪᱪᱷᱟ
ᱟᱨ ᱟᱯᱮᱥᱮᱜ ᱫᱟᱜ ᱫᱟᱭ ᱟᱯᱮᱥᱮᱜ ᱫᱟᱜᱼᱮᱜ ᱠᱟᱱᱟ ᱥᱮ ᱵᱟᱝ?
ᱟᱞᱮ ᱥᱮᱜ ᱮᱢ ᱧᱮᱞ ᱞᱮᱜᱷᱟᱡ ᱜᱚᱝᱠᱮ ᱫᱟᱜ ᱢᱟ ᱫᱟᱜ ᱞᱮᱜ ᱜᱤᱭᱟᱭ ᱦᱳᱭ᱾ ᱵᱟᱨ ᱫᱤᱱ ᱞᱟᱦᱟᱨᱮ ᱟᱨ ᱱᱤᱛᱚᱜ ᱢᱟ ᱵᱟᱭ ᱫᱟᱜ ᱮᱸ᱾ ᱮᱠᱷᱚᱱ ᱢᱟ ᱫᱚᱢᱮᱭ ᱥᱤᱛᱩᱝ ᱮᱫᱟ
ᱦᱚᱝ ᱦᱳᱲᱳ ᱦᱳᱲᱳ ᱫᱚᱯᱮ ᱨᱚᱦᱚᱭ ᱠᱮᱫᱟ ᱥᱮ ᱵᱟᱝ?
ᱦᱩᱲᱩ ᱠᱚᱫᱚ ᱮᱠᱷᱚᱱ ᱫᱚᱦᱟᱸᱜᱼᱚᱭ ᱠᱷᱮᱛ ᱠᱚᱦᱚᱸ ᱯᱟᱲᱟᱣ ᱦᱩᱭᱩᱜ ᱠᱟᱱᱟ᱾ ᱟᱫᱚ ᱦᱟᱸᱜ ᱠᱷᱮᱛ ᱠᱚ ᱚᱱᱮ ᱥᱤ ᱦᱩᱭᱩᱜ ᱠᱟᱱᱟ ᱮᱠᱷᱚᱱ ᱫᱚ ᱦᱟᱸᱜ᱾
ᱦᱮᱸ
ᱠᱚ ᱢᱟᱱᱮ ᱴᱚᱞᱟ ᱠᱚᱦᱚᱸ ᱵᱟᱝ ᱞᱟᱹᱴᱩᱣ ᱠᱟᱱ ᱛᱮ
ᱦᱮᱸ ᱚᱸ ᱟᱞᱮ ᱥᱮᱜ ᱫᱚ ᱡᱚᱛᱚᱜᱮ ᱞᱟᱹᱴᱩ ᱵᱟᱲᱟᱮᱱᱟ ᱛᱚ
ᱦᱳᱭ
ᱟᱫᱚ ᱚᱱᱮ ᱫᱟᱜ ᱵᱮᱜᱚᱨ ᱛᱮ ᱵᱟᱞᱮ ᱨᱚᱦᱚᱭ ᱫᱟᱲᱤᱭᱟᱜ ᱠᱟᱱᱟ᱾
ᱟᱪᱪᱷᱟ ᱟᱞᱮ ᱥᱮᱜ ᱦᱚᱸ ᱜᱚᱝᱠᱮᱢ ᱧᱮᱞ ᱞᱮᱠᱷᱟᱫ ᱫᱚ ᱴᱚᱞᱟ ᱠᱚᱫᱚ ᱵᱟᱢ ᱞᱟᱹᱴᱩ ᱠᱟᱱᱟ ᱢᱟᱱᱮ ᱠᱟᱹᱴᱤᱡ ᱫᱚ ᱠᱟᱹᱴᱤᱡ ᱜᱮᱭᱟ ᱦᱟᱸᱜ ᱦᱮᱸ ᱜᱚᱝᱠᱮ ᱞᱮᱭ ᱢᱮ
ᱛᱟᱭᱚᱢ ᱜᱮᱯᱮ ᱟᱯᱚᱨ ᱠᱟᱫᱟᱭ ᱛᱚ
ᱟᱫᱚ ᱫᱟᱜ ᱦᱚᱸ ᱠᱟᱹᱴᱤᱡ ᱞᱮᱴ ᱧᱚᱜ ᱜᱤ ᱫᱟᱜ ᱠᱟᱜᱼᱟ ᱛᱚᱵᱮ ᱫᱚᱢᱮ ᱱᱚᱼᱚᱭ ᱤᱭᱟᱹ ᱨᱮ ᱤᱭᱟᱹᱣ ᱠᱟᱫᱟ
ᱫᱟᱜ ᱨᱮ ᱯᱮ ᱯᱷᱳᱨ ᱠᱟᱫᱟ ᱥᱮ ᱤᱭᱟ ᱨᱮ ᱱᱚᱠᱟ ᱨᱚᱦᱚᱨ ᱨᱮ
ᱫᱟᱜ ᱨᱤ ᱜᱤ ᱢᱟᱱᱮ᱾
ᱦᱸ ᱢᱤᱫᱥᱮᱱ ᱫᱚ ᱫᱟᱜ ᱨᱮᱦᱚᱸ ᱠᱚ ᱯᱷᱳᱲ ᱛᱚ ᱤᱭᱟᱹ ᱨᱮᱦᱚᱸ ᱵᱟᱱᱟᱨ ᱨᱮᱜᱮ ᱠᱚ ᱠᱚᱨᱟᱣ
ᱦᱳᱭ ᱟᱨ ᱜᱚᱝᱠᱮ ᱱᱚᱠᱟ ᱪᱤᱜ ᱠᱚᱯᱮ ᱪᱟᱥ ᱵᱟᱲᱟᱭ ᱜᱮᱭᱟ ᱡᱚᱢ ᱵᱟᱠᱷᱨᱟ ᱫᱚ ᱥᱚᱵᱡᱤ ᱠᱚ᱾
ᱥᱚᱵᱽᱡᱤ ᱠᱚ ᱦᱮᱸ ᱚᱱᱟ ᱫᱚ ᱤᱭᱟᱹ ᱫᱤᱱ ᱨᱮᱭᱟᱲ ᱫᱤᱱ ᱞᱮ ᱪᱟᱥ ᱵᱟᱲᱟᱭ ᱜᱮᱭᱟ ᱱᱮᱛᱟᱨ ᱫᱤᱱ ᱫᱚ ᱵᱟᱝ
ᱟᱪᱪᱷᱟ
ᱱᱮᱛᱟᱨ ᱫᱤᱱ ᱫᱚ ᱵᱟᱞᱮ ᱪᱟᱥ ᱜᱮᱭᱟ ᱚᱱᱮᱛᱚ ᱥᱮᱭ ᱤᱭᱟᱹ ᱫᱤᱱ ᱜᱮ ᱟᱨᱠᱤ
ᱟᱞᱮ
ᱦᱩᱸ
ᱥᱤᱡᱟᱹᱱ ᱨᱮ
ᱦᱮᱸ ᱥᱤᱡᱟᱹᱱ ᱨᱮᱜᱮᱞᱮ ᱪᱟᱥᱟ ᱚᱱᱟ ᱠᱚᱫᱚ᱾
ᱟᱨ ᱛᱚ
ᱪᱮᱞᱠᱟ
ᱯᱷᱩᱴᱵᱚᱞ ᱠᱚᱫᱚ ᱵᱮᱱ ᱠᱷᱮᱞ ᱵᱟᱲᱟᱭ ᱜᱮᱭᱟ ᱥᱮ ᱵᱟᱝ
ᱤᱱᱟᱹ ᱥᱚᱢᱚᱭ ᱜᱮ ᱵᱟᱝ ᱧᱟᱢᱚᱜ ᱠᱟᱱᱟ ᱠᱷᱮᱞ ᱨᱮᱭᱟᱜ ᱠᱟᱹᱢᱤ ᱨᱮ ᱛᱟᱦᱮᱸᱱ ᱠᱷᱟᱡ ᱡᱚᱯᱲᱟᱣ ᱛᱟᱦᱮᱸ ᱞᱮᱱ ᱠᱷᱟᱡ ᱡᱟᱦᱟᱱ ᱠᱟᱹᱢᱤᱫ ᱜᱮᱛᱚ ᱥᱩᱢᱚᱭ ᱛᱚ ᱟᱨ ᱵᱟᱭ ᱧᱟᱢᱚᱜ ᱜᱮᱭᱟ᱾ ᱟᱫᱚ ᱚᱱᱟ ᱮᱛᱮ ᱦᱮᱸ᱾
ᱥᱩᱠᱥᱟ. ᱣ ᱵᱟᱝ
ᱪᱮᱫ ᱞᱮᱠᱟ?
ᱵᱟᱝ ᱧᱚᱜ ᱦᱮᱸ ᱦᱮᱸ ᱚᱱᱟ ᱢᱟ ᱠᱟᱱ ᱜᱮᱭᱟ ᱟᱫᱚ ᱠᱟᱹᱴᱤᱡ ᱱᱮᱛᱟᱨ ᱥᱮᱨᱚᱠᱚᱢ ᱢᱚᱱᱮ ᱦᱚᱸ ᱵᱟᱹᱱᱩᱜ ᱠᱟᱫᱟ ᱠᱷᱮᱞ ᱠᱚᱨᱮ ᱦᱚᱸ ᱟᱨ ᱠᱚᱢ ᱪᱟᱵᱟᱭᱮᱱᱟ᱾
ᱟᱪᱪᱷᱟ᱾
ᱡᱟᱛᱟ ᱜᱮ ᱠᱷᱮᱞ ᱵᱟᱲᱟ ᱦᱩᱭ ᱠᱟᱱᱟ ᱚᱠᱛᱚ ᱨᱮ ᱡᱟᱦᱟᱸ ᱛᱟᱦᱮᱸ ᱠᱟᱱᱟ ᱠᱷᱮᱞ ᱚᱠᱛᱚ᱾ ᱟᱫᱚ ᱱᱤᱛᱚᱜ ᱫᱟ ᱵᱟᱹᱜᱤ ᱵᱟᱲᱟ ᱦᱩᱭᱮᱱᱟ᱾ ᱦᱮᱸ ᱠᱟᱡᱟᱠ ᱠᱷᱮᱞ ᱦᱩᱭᱩᱜ ᱠᱟᱱᱟ ᱛᱟᱦᱮᱫ ᱰᱤᱭᱟᱨ ᱠᱟᱡᱟᱠ ᱫᱟᱬᱟᱱ ᱦᱩᱭᱩᱜ ᱠᱟᱱ ᱛᱟᱦᱮᱸᱫ
ᱟᱪᱪᱷᱟ ᱵᱮᱥ ᱜᱮ
ᱠᱟᱱ ᱛᱟᱦᱮᱸᱜᱼᱟ ᱛᱚ ᱟᱫᱚ ᱱᱤᱛᱚᱜ ᱫᱚ ᱚᱱᱟ ᱠᱷᱚᱱ ᱫᱚ ᱠᱟᱹᱴᱤᱡ ᱥᱟᱦᱟ ᱧᱚᱜ ᱨᱮ ᱦᱮᱡ ᱦᱩᱭᱱᱟ ᱟᱫᱚ ᱠᱟᱹᱢᱤ ᱠᱚᱨᱮ ᱡᱚᱯᱲᱟᱣ ᱦᱩᱭᱱᱟ
ᱢᱚᱪ ᱜᱮ
ᱛᱟᱦᱞᱮ ᱱᱤᱛᱚᱜ ᱫᱚ ᱟᱢ ᱫᱚᱢ ᱠᱷᱮᱞ ᱵᱟᱲᱟᱭᱟ ᱜᱮᱭᱟ?
ᱜᱚᱝᱠᱮ ᱤᱧ ᱢᱟ ᱮᱠᱷᱚᱱᱤᱧ ᱠᱷᱮᱞ ᱵᱟᱲᱟᱭ ᱜᱮᱭᱟ ᱮᱠᱷᱚᱱᱳ
ᱦᱮᱸ ᱯᱮᱠᱴᱤᱥ ᱫᱚ ᱴᱷᱤᱠᱟ. ᱲ ᱵᱟᱝ ᱛᱤᱧ ᱢᱚᱱᱮ ᱚᱱᱟ ᱤᱭᱟᱹ ᱠᱚᱨᱮ ᱡᱩᱫᱤᱢ ᱠᱷᱮᱞ ᱫᱟᱲᱮ ᱞᱮᱠᱟᱱᱡ ᱤᱥᱠᱩᱞ ᱠᱚᱞᱮᱡᱽ ᱠᱚᱨᱮᱱᱟᱜ ᱡᱟᱦᱟᱸ ᱠᱚ ᱛᱟᱦᱮᱱᱟ᱾ ᱚᱱᱟ ᱠᱚᱨᱮ ᱡᱩᱫᱤ ᱢᱚᱸᱡᱽ ᱛᱮ ᱠᱷᱮᱞ ᱞᱮᱱ ᱠᱷᱟᱱᱡ ᱢᱚᱸᱡᱽ ᱦᱩᱭᱩᱜᱼᱟ᱾ ᱥᱮ ᱞᱟᱹᱴᱩ ᱞᱟᱹᱴᱩ ᱡᱟᱦᱟᱸ ᱠᱚ ᱛᱟᱦᱮᱱᱟ ᱟᱨᱠᱤ ᱯᱨᱟᱭᱤᱡ ᱠᱚ᱾ ᱚᱱᱠᱟᱱᱟᱜ ᱜᱮ ᱠᱷᱮᱞ ᱜᱮ ᱴᱷᱤᱠᱟ ᱵᱟᱠᱷᱟᱱ ᱱᱚᱜᱼᱚᱭ ᱯᱳᱞᱴᱤ ᱠᱷᱮᱞ ᱠᱚᱫᱚ ᱵᱟᱝ ᱜᱮ ᱴᱷᱤᱠᱟ
ᱯᱚᱞᱴᱤ ᱠᱷᱮᱞ ᱠᱟᱛᱮᱫ ᱠᱚᱫᱚ ᱱᱚᱣᱟ ᱠᱚᱫᱚ ᱡᱟᱸᱜᱟ ᱠᱚᱢ ᱵᱟᱡᱟᱣ ᱞᱮᱱᱠᱟᱱ ᱨᱮᱦᱚᱸ ᱟᱢᱟᱜ ᱜᱮ
ᱦᱮᱸ ᱡᱚᱛᱚ ᱥᱮ ᱜᱮ ᱡᱚᱛᱚ ᱚᱱᱟ ᱢᱟ ᱠᱟᱱ ᱜᱮ ᱟᱵᱟᱨ ᱟᱢ ᱛᱚ ᱥᱚᱢᱚᱭ ᱛᱚ ᱪᱟᱞᱟᱜ ᱛᱟᱢᱟ ᱵᱮᱠᱟᱨ ᱵᱮᱠᱟᱨ ᱚᱱᱟ ᱱᱤᱭᱟᱹ ᱥᱟᱨᱟ ᱫᱤᱱᱮᱢ ᱛᱟᱦᱮᱸᱱᱟ ᱚᱸᱰᱮᱢ ᱪᱟᱞᱟᱣ ᱠᱚᱜᱼᱟ ᱥᱮᱛᱟᱜ ᱚᱲᱟᱜ ᱨᱮᱜᱮ ᱛᱚ ᱠᱟᱹᱢᱤ ᱵᱟᱹᱜᱤ ᱠᱟᱛᱮ᱾ ᱟᱫᱚ ᱚᱱᱟ ᱛᱮ ᱟᱨᱠᱤ ᱢᱮᱱ ᱫᱚ ᱚᱱᱟ ᱚᱱᱟ ᱠᱷᱚᱱ ᱫᱚᱠᱤᱱ ᱥᱟᱦᱟᱭ ᱵᱟᱲᱟᱭᱱᱟ ᱟᱹᱰᱤ ᱟᱸᱴ ᱠᱟᱡᱟᱠ ᱠᱷᱤᱞᱰᱩ ᱵᱟᱲᱟ ᱦᱩᱭ ᱞᱮᱱᱟ᱾ ᱟᱹᱰᱤ ᱡᱳᱨ ᱟᱫᱚ ᱚᱱᱟᱛᱮ
ᱚᱱᱟ ᱦᱚᱸ ᱢᱤᱫ ᱥᱩᱢᱚᱭ ᱠᱟᱱ ᱜᱮᱭᱟ ᱠᱷᱮᱞᱟ ᱨᱮᱱᱟᱜ ᱦᱚᱸ ᱥᱩᱢᱚᱭ ᱠᱟᱱ ᱜᱮᱭᱟ
ᱦᱮᱸ
ᱟᱨ ᱜᱚᱝᱠᱮ ᱱᱚᱝᱠᱟ ᱠᱨᱤᱠᱮᱴ ᱠᱚᱫᱚ ᱯᱮ ᱠᱷᱮᱞ ᱵᱟᱲᱟᱭ ᱜᱮᱭᱟ ᱛᱚ?
ᱠᱨᱤᱠᱮᱴ ᱠᱚᱫᱚ ᱵᱟᱝ ᱠᱚᱫᱚ ᱢᱚᱱᱮ ᱵᱟᱹᱱᱩᱜᱼᱟ ᱥᱮᱨᱚᱠᱚᱢ᱾ ᱠᱟᱹᱴᱤᱡ ᱥᱚᱢᱚᱭ ᱫᱚ ᱠᱷᱮᱞ ᱦᱩᱭᱟᱱᱟ
ᱚ ᱱᱤᱛᱚᱜ ᱫᱚ ᱵᱟᱝ ᱦᱩᱭᱩᱜᱼᱟ᱾
ᱦᱚᱸ᱾